ᱦᱟᱞᱳ
ᱦᱳᱭ ᱵᱮᱥ ᱫᱷᱽᱟᱨᱟ ᱨᱚᱲ ᱵᱮᱱ ᱟᱸᱡᱚᱢ ᱧᱟᱢᱮᱫᱼᱟ?
ᱦᱮᱸ, ᱦᱮᱸ ᱟᱸᱡᱚᱢ ᱧᱟᱢ ᱮᱫᱼᱟ ᱾ ᱞᱤᱧ ᱟᱹᱞᱤᱧᱟᱜ?
ᱦᱳᱭ ᱵᱮᱥ ᱫᱷᱽᱟᱨᱟ ᱜᱮ ᱟᱸᱡᱚᱢ ᱧᱟᱢᱚᱼᱜ ᱠᱟᱱᱟ᱾
ᱟᱪᱪᱷᱟ ᱟᱫᱚ ᱟᱯᱮ ᱚᱱᱛᱮ ᱵᱤᱨ ᱠᱚ ᱢᱮᱱᱟᱜ ᱟᱠᱟᱫᱟ?
ᱦᱳᱭ ᱮᱠᱫᱚᱢ ᱟᱞᱮ ᱫᱚ ᱵᱩᱨᱩ ᱥᱩᱨ ᱦᱚᱲ ᱠᱟᱱ ᱜᱮᱭᱟᱞᱮ ᱾ ᱢᱟᱱᱮ ᱚᱲᱟᱜ ᱠᱷᱚᱱ ᱩᱰᱩᱠ ᱞᱮᱱᱠᱷᱟᱱ ᱵᱩᱨᱩ ᱜᱮ᱾
ᱚ ᱟᱪᱪᱷᱟ ᱟᱫᱚ ᱛᱟᱦᱚᱞᱮ ᱚᱱᱛᱮ ᱫᱚ, ᱥᱟᱨᱡᱚᱢ ᱫᱟᱨᱮ ᱠᱚᱼᱫᱚ ᱢᱮᱱᱟ-ᱜ ᱟᱥᱮ, ᱵᱟᱝᱟ?
ᱥᱟᱨᱡᱚᱢ ᱫᱟᱨᱮ ᱦᱮᱸ ᱟᱞᱮ ᱱᱚᱛᱮ ᱫᱚᱸ ᱢᱟᱱᱮ ᱢᱮᱱ ᱜᱟᱱᱚᱜᱼᱟ ᱾ ᱥᱟᱨᱡᱚᱢ ᱵᱤᱨ ᱢᱮᱱᱟ-ᱜ ᱜᱮᱭᱟ ᱡᱟᱹᱥᱛᱤ ᱡᱟᱹᱥᱛᱤ ᱠᱟᱭ ᱛᱮᱜᱮ ᱟᱞᱮᱭᱟᱜ ᱵᱤᱨ ᱨᱮ ᱥᱟᱨᱡᱚᱢ ᱥᱮ ᱟᱨᱚ ᱮᱢᱟᱱ ᱮᱢᱟᱱ ᱫᱟᱨᱮ ᱠᱚᱦᱚᱸ ᱢᱮᱱᱟᱜ ᱜᱮᱭᱟ ᱢᱮᱱᱠᱷᱟᱱ ᱥᱟᱨᱡᱚᱢ ᱫᱟᱨᱮ ᱦᱚᱸ ᱢᱮᱱᱟᱜ ᱜᱮᱭᱟ ᱾
ᱚ ᱟᱵ ᱵᱩᱨᱩ ᱨᱮᱢᱟ ᱥᱟᱨᱡᱚᱢ ᱫᱟᱨᱮ ᱢᱟ ᱵᱟᱝ ᱛᱟᱦᱮᱱ ᱜᱮᱭᱟ ᱥᱮ ᱥᱮ ᱛᱟᱦᱮᱱ ᱜᱮᱭᱟ?
ᱛᱟᱦᱮᱱ ᱫᱚ ᱛᱟᱦᱮᱱ ᱜᱮᱭᱟ ᱟᱞᱮ ᱥᱮᱫ ᱫᱚ ᱢᱮᱱᱟᱜ ᱜᱮᱭᱟ, ᱟᱫᱚ ᱵᱤᱨᱵᱩᱨᱩ ᱢᱮᱥᱟ ᱠᱟᱛᱮᱮᱫ ᱢᱮᱱᱟᱜ ᱛᱟᱞᱮᱭᱟ ᱛᱚ ᱾
ᱦᱳᱭ ᱦᱳᱭ, ᱟᱨ ᱟᱯᱮ ᱥᱮᱫ ᱫᱚ ᱚᱱᱠᱟ ᱢᱟᱱᱮ ᱥᱚᱢᱟᱱ ᱡᱟᱭᱜᱟ ᱠᱟᱱᱟ ᱥᱮ ᱵᱤᱨ ᱵᱩᱨᱩ ᱠᱚᱦᱚᱸ ᱢᱮᱱᱟᱜ ᱜᱮᱭᱟ?
ᱵᱟᱝ ᱚᱱᱠᱟ ᱥᱚᱢᱟᱱ ᱡᱟᱭᱜᱟ ᱜᱮ ᱠᱟᱱᱟ ᱵᱤᱨ ᱵᱩᱨᱩ ᱠᱚᱫᱚ ᱵᱟᱟᱹᱪᱩᱜ ᱟᱠᱟᱫᱟ ᱵᱤᱨ ᱠᱚ ᱢᱮᱱᱟᱜ ᱟᱠᱟᱫᱟ ᱾ ᱵᱷᱟᱜᱤ ᱜᱮ ᱢᱮᱱᱟᱜ ᱟᱠᱟᱫᱟ ᱥᱩᱨ ᱠᱚᱨᱮ ᱜᱮ ᱾ ᱟᱫᱚ ᱟᱯᱮ ᱚᱱᱛᱮ ᱫᱚ ᱡᱤᱞᱮᱧ ᱥᱩᱲ ᱠᱚᱠᱚ ᱪᱟᱞᱟᱜ ᱜᱮᱭᱟ ᱥᱮ ᱵᱟᱝᱟ?
ᱪᱮᱫ ᱵᱤᱱ ᱞᱟᱹᱭ ᱫᱟ?
ᱡᱮᱞᱮᱧ ᱥᱩᱲ ᱠᱚ ᱦᱟᱹᱛᱤ ᱠᱚᱠᱚ ᱪᱟᱞᱟᱜ ᱜᱮᱭᱟ ᱥᱮ ᱵᱟᱝ?
ᱳ ᱳ ᱳ ᱳ ᱦᱟᱹᱛᱤ ᱫᱚ ᱱᱟᱦᱟᱜ ᱚᱱᱠᱟ ᱫᱚ ᱵᱟᱹᱞᱤᱧ ᱟᱸᱡᱚᱢ ᱵᱟᱲᱟ ᱟᱠᱟᱜᱼᱟ ᱢᱮᱱᱠᱷᱟᱱ ᱟᱹᱞᱤᱧ ᱡᱚᱠᱷᱚᱱ ᱠᱟᱹᱴᱤᱡ ᱧᱚᱜ ᱠᱟᱹᱴᱤᱡ ᱞᱤᱧ ᱛᱟᱦᱮᱸ ᱠᱟᱱᱟ ᱩᱱ ᱡᱚᱠᱷᱚᱱ ᱠᱷᱚᱱ ᱠᱟᱹᱴᱤᱡ ᱰᱷᱮᱨ ᱡᱟᱹᱥᱛᱤ ᱫᱷᱟᱨᱟ ᱠᱚ ᱦᱤᱡᱩᱜ ᱛᱟᱦᱮᱸᱫ᱾ ᱱᱤᱛᱚᱜ ᱫᱚ ᱦᱟᱸᱜ ᱵᱟᱝᱞᱤᱧ ᱟᱸᱡᱚᱢ ᱵᱟᱲᱟ ᱠᱟᱜᱼᱟ ᱛᱚ ᱥᱮ ᱚᱱᱠᱟ ᱱᱟᱜ ᱠᱳᱱᱳ ᱠᱷᱚᱵᱚᱨ ᱠᱚᱦᱚᱸ ᱵᱟᱝ ᱧᱟᱢᱟ ᱟᱠᱟᱱᱟ ᱾
ᱚ ᱟᱪᱪᱷᱟ, ᱟᱫᱚ ᱚᱱᱟ ᱟᱯᱮᱢᱟ ᱚᱱᱛᱮ ᱚᱱᱟ ᱵᱩᱨᱩ ᱫᱤᱥᱚᱢ ᱦᱮᱸ,
ᱦᱳᱭ ᱾
ᱟᱫᱚ ᱚᱱᱟ ᱠᱟᱹᱴᱤᱡ ᱚᱱᱟ ᱱᱮᱴᱳᱣᱟᱨᱠ ᱠᱚ ᱯᱨᱚᱵᱞᱮᱢ ᱞᱟᱹᱭ ᱜᱮᱭᱟ ᱠᱚ ᱫᱚᱢᱮ ᱯᱨᱚᱵᱞᱮᱢ ᱜᱮᱭᱟ ᱛᱟᱦᱞᱮ ᱟᱫᱚ ᱪᱤᱠᱟᱹᱭ ᱜᱮᱭᱟ ᱟᱯᱮ ᱚᱱᱛᱮ ᱫᱚ?
ᱢᱟᱱᱮ ᱱᱮᱴᱳᱣᱟᱨᱠ ᱫᱚ ᱦᱳᱭ ᱯᱨᱚᱵᱞᱮᱢ ᱫᱚ ᱯᱨᱚᱵᱞᱮᱢ ᱜᱮᱭᱟ ᱢᱮᱱᱠᱷᱟᱱ ᱢᱟᱱᱮ ᱚᱲᱟᱜ ᱵᱷᱤᱛᱤᱨ ᱨᱮ ᱡᱩᱫᱤ ᱵᱚᱞᱚ ᱵᱤᱱ ᱛᱟᱦᱮᱱᱟ ᱛᱟᱦᱚᱞᱮ ᱠᱷᱟᱱ ᱫᱚ ᱵᱟᱭ ᱧᱟᱢ ᱛᱟᱵᱮᱱ ᱜᱮᱭᱟ ᱥᱮ ᱠᱚᱞ ᱠᱚᱦᱚᱸ ᱵᱟᱭ ᱦᱤᱡᱩᱜ ᱜᱮᱭᱟ ᱾ ᱢᱮᱱᱠᱷᱟᱱ ᱠᱟᱹᱴᱤᱡ ᱵᱟᱲᱜᱮ ᱥᱮᱫ ᱫᱷᱟᱨᱟ ᱵᱮᱱ ᱩᱰᱩᱝ ᱞᱮᱱᱠᱷᱟᱱ ᱛᱟᱦᱚᱞᱮ ᱴᱷᱤᱠ ᱴᱷᱤᱠ ᱴᱷᱟᱠ ᱜᱮ ᱢᱟᱱᱮ ᱨᱚᱲ ᱜᱟᱞᱢᱟᱨᱟᱣ ᱥᱮ ᱮᱸ ᱮᱴᱟᱜ ᱠᱤᱪᱷᱩ ᱡᱟᱦᱱᱟᱜ ᱱᱮᱴᱣᱟᱨᱠ ᱪᱟᱞᱟᱣ ᱠᱚ ᱴᱷᱤᱠ ᱵᱷᱟᱜᱮ ᱫᱷᱟᱨᱟ ᱜᱮ ᱦᱩᱭᱩᱜ ᱜᱮᱭᱟ ᱾
ᱚᱻ ᱛᱟᱦᱚᱞᱮ ᱟᱫᱚ ᱚᱲᱟᱜ ᱨᱮᱯᱮ ᱵᱚᱞᱚ ᱞᱮᱱᱠᱷᱟᱱ ᱟᱯᱮ ᱫᱚ ᱟᱫᱚ ᱛᱟᱦᱚᱞᱮ ᱢᱳᱵᱟᱭᱤᱞ ᱠᱚ ᱯᱮ ᱫᱚᱦᱚ ᱠᱟᱜ ᱜᱮᱭᱟ ᱵᱟᱯᱮ ᱤᱭᱟᱹ ᱵᱟᱲᱟᱭ ᱜᱮᱭᱟ,
ᱦᱳᱭ ᱢᱟᱱᱮ ᱵᱮᱥᱴᱷᱤᱠ ᱫᱷᱟᱨᱟ ᱫᱚ ᱱᱟᱦᱟᱜ ᱵᱟᱭ ᱥᱟᱵ ᱜᱮᱭᱟ᱾ ᱟᱫᱚ ᱠᱟᱹᱴᱤᱡ ᱫᱚᱢᱮ ᱢᱟᱱᱮ ᱵᱩᱨᱩ ᱠᱚᱪᱟ ᱡᱟᱭᱜᱟ ᱛᱚ ᱠᱟᱹᱴᱤᱡ ᱠᱷᱷᱟᱡᱞᱟᱝ ᱧᱚᱜ ᱡᱟᱭᱜᱟ ᱾
ᱦᱩᱸ ᱦᱩᱸ ᱦᱩᱸ
ᱦᱳᱭ ᱚᱱᱟᱛᱮ ᱚᱱᱟ ᱵᱟᱭ ᱧᱟᱢ ᱜᱮᱭᱟ, ᱟᱫᱚ ᱚᱱᱟ ᱫᱚ ᱟᱞᱮ ᱟᱹᱛᱩ ᱨᱮᱱᱟᱜ ᱞᱤᱧ ᱞᱟᱹᱭᱟᱫ ᱵᱮᱱᱟ ᱟᱫᱚ ᱟᱞᱮ ᱟᱹᱛᱩ ᱵᱟᱫ ᱠᱟᱛᱮ ᱟᱨᱚ ᱡᱟᱦᱟᱸ ᱵᱷᱮᱜᱟᱨ ᱴᱚᱞᱟ ᱠᱚᱨᱮ ᱢᱮᱱᱟᱜ ᱚᱱᱟ ᱠᱚᱨᱮ ᱫᱚ ᱱᱟᱟᱜ ᱠᱤᱪᱷᱩ ᱠᱤᱪᱷᱩ ᱡᱟᱭᱜᱟ ᱨᱮᱫᱚ ᱵᱷᱟᱜᱤ ᱴᱷᱤᱠ ᱜᱮ ᱧᱟᱢ ᱜᱮᱭᱟ ᱾
ᱚ ᱟᱪᱪᱷᱟ ᱾
ᱦᱳᱭ ᱦᱳᱭ ᱾
ᱟᱫᱚ ᱚᱱᱟ ᱟᱯᱮ ᱚᱱᱟ ᱥᱟᱭᱤᱰ ᱨᱮ ᱦᱮᱸ ᱞᱟᱹᱭ ᱜᱮᱭᱟ ᱠᱚ ᱦᱟᱱᱮ ᱚᱱᱟ ᱠᱚᱨᱮ ᱫᱚ ᱦᱟᱱᱮ ᱫᱷᱤᱨᱤ ᱠᱚᱛᱮ ᱚᱲᱟᱜ ᱠᱚᱠᱚ ᱵᱮᱱᱟᱣ ᱜᱮᱭᱟ ᱦᱮᱸᱥᱮ ᱾
ᱦᱳᱭ ᱦᱳᱭ ᱮᱠᱷᱚᱱᱳ ᱚᱱᱟ ᱫᱚ ᱢᱮᱱᱟᱜ ᱛᱟᱞᱮ ᱜᱮᱭᱟ ᱮᱠᱷᱚᱱᱳ ᱫᱷᱤᱨᱤ ᱠᱚᱛᱮ ᱠᱚ ᱛᱮᱫᱚ, ᱚᱲᱟᱜ ᱠᱚᱫᱚᱞᱮ, ᱵᱮᱱᱟᱣ ᱜᱮᱭᱟ ᱾᱾
ᱦᱮᱸᱼ, ᱟᱫᱚ, ᱚᱱᱟ ᱫᱷᱤᱨᱤ ᱠᱚᱫᱚ, ᱚᱠᱟ ᱠᱷᱚᱱ ᱯᱮ, ᱟᱹᱜᱩᱭ ᱜᱮᱭᱟ ᱾ ᱚᱱᱟ ᱵᱩᱨᱩ ᱨᱮᱱᱟᱜ, ᱡᱟ ᱫᱷᱤᱨᱤ, ᱚᱱᱟ ᱠᱚᱯᱮ, ᱯᱚᱥᱟᱜ ᱟᱹᱜᱩᱭ ᱜᱮᱭᱟ ᱛᱚ ᱾
ᱚᱼ ᱦᱳᱭ ᱦᱳᱭ, ᱵᱩᱨᱩ ᱨᱮᱱᱟᱜ ᱥᱮ, ᱡᱟᱦᱟᱸᱴᱟᱜ, ᱚᱱᱠᱟᱱᱟᱜ, ᱡᱮ, ᱫᱷᱤ ᱰᱷᱮᱨ ᱧᱚᱜ, ᱫᱷᱤᱨ ᱴᱤᱢ ᱢᱮᱱᱟᱜᱼᱟ ᱾ ᱚᱱᱠᱟᱱᱟᱜ, ᱚᱸᱰᱮᱱᱟᱜ, ᱛᱟᱲᱟᱣ ᱠᱟᱛᱮᱫ, ᱥᱮ ᱨᱟᱹᱯᱩᱫ ᱟᱹᱜᱩ ᱠᱟᱛᱮᱫ, ᱚᱱᱟ ᱠᱚᱛᱮᱜᱮ, ᱢᱟᱱᱮ ᱵᱮᱱᱟᱣ ᱜᱮᱭᱟ ᱞᱮ ᱾
ᱚᱼ ᱟᱫᱚ, ᱪᱮᱫ ᱛᱮᱯᱮ, ᱪᱷᱟᱲᱟᱣ ᱟᱹᱜᱩᱭ ᱜᱮᱭᱟ?
ᱪᱷᱟᱲᱟᱣ ᱵᱚᱞᱛᱮ ᱫᱚ, ᱟᱻ ᱟᱫᱷᱮᱠ ᱠᱚᱫᱚ, ᱢᱟᱱᱮ, ᱟᱹᱰᱤ ᱜᱟᱱ ᱦᱚᱲ ᱜᱮ ᱡᱟᱦᱟᱸ ᱚᱱᱟ ᱠᱚ, ᱢᱮᱛᱟᱜ ᱠᱟᱱ, ᱡᱮ ᱥᱤ ᱵᱤ, ᱚᱱᱟ ᱠᱚ ᱛᱮᱦᱚᱸ ᱠᱚ, ᱛᱟᱲᱟᱣ ᱦᱚᱪᱚᱭ ᱜᱮᱭᱟ, ᱥᱮ ᱚᱱᱟ ᱛᱮᱦᱚᱸ, ᱨᱟᱹᱯᱩᱫ ᱦᱚᱪᱚ ᱫᱚ, ᱜᱟᱱᱚᱜ ᱠᱟᱱ ᱜᱮᱭᱟ ᱾ ᱟᱨ, ᱚᱱᱟ ᱠᱚ, ᱨᱟᱹᱯᱩᱫ ᱦᱚᱪᱚ, ᱵᱟᱲᱟ ᱠᱟᱛᱮᱫ ᱜᱮ, ᱟᱫᱚ ᱚᱱᱟ, ᱦᱟᱛᱩᱲᱤ ᱠᱚᱛᱮ, ᱠᱚᱴᱮᱡ ᱨᱟᱹᱯᱩᱫ ᱠᱟᱛᱮᱫ, ᱥᱚᱢᱟᱱ ᱧᱚᱜ ᱠᱟᱛᱮᱜ, ᱚᱱᱠᱟ ᱠᱟᱛᱮᱫ, ᱵᱮᱱᱟᱣ ᱜᱮᱭᱟᱞᱮ ᱾
ᱚᱻᱦᱦ ᱛᱟᱦᱚᱞᱮ ᱛᱚ, ᱟᱹᱰᱤ ᱠᱷᱟᱹᱴᱱᱤ ᱢᱮᱱᱟᱜ ᱟᱠᱟᱫᱟ ᱾
ᱦᱳᱭ ᱦᱳᱭ, ᱠᱷᱟᱴᱟᱞᱤ ᱫᱚ, ᱫᱚᱢᱮ ᱡᱟᱹᱥᱛᱤ ᱠᱟᱭ ᱛᱮᱜᱮ, ᱢᱮᱱᱟᱜ ᱜᱮᱭᱟ, ᱢᱮᱱᱟᱜ ᱫᱚ ᱾
ᱦᱮᱸ, ᱟᱨ ᱚᱲᱟᱜ ᱫᱚ, ᱢᱚᱸᱡᱽᱵᱩᱛ ᱜᱮ, ᱦᱩᱭᱩᱜ ᱜᱮᱭᱟ, ᱦᱮᱸᱥᱮ ᱾
ᱦᱳᱭ! ᱫᱷᱤᱨᱤ ᱨᱮᱱᱟᱜ, ᱚᱲᱟᱜ ᱫᱚ, ᱮᱱᱛᱮᱫ ᱪᱮᱫ? ᱵᱤᱱ ᱞᱟᱹᱭᱟ ᱾ ᱱᱚᱣᱟ, ᱤᱴᱟᱹ ᱠᱚ, ᱠᱷᱚᱱᱟᱜ ᱫᱚ, ᱚᱜ, ᱵᱷᱟᱹᱜᱤ ᱦᱳᱭ! ᱟᱹᱰᱤ ᱡᱟᱹᱥᱛᱤ ᱧᱚᱜ ᱜᱮ, ᱠᱮᱴᱮᱡ ᱜᱮ, ᱛᱟᱦᱮᱱ ᱜᱮᱭᱟ ᱾ ᱟᱞᱮ ᱦᱚᱸ, ᱢᱟᱱᱮ, ᱯᱨᱟᱭ ᱵᱮᱥᱤ ᱪᱨᱤᱵᱟ ᱠᱷᱮᱛᱨᱮ ᱜᱮ, ᱡᱟᱦᱟᱸ ᱢᱟᱱᱮ, ᱚᱛ ᱞᱟᱛᱟᱨ ᱨᱮ, ᱡᱟᱦᱟᱸ ᱵᱚᱱ, ᱜᱟᱰᱟᱭ
ᱦᱮᱸᱻ, ᱦᱮᱸᱻ ᱦᱮᱸ, ᱾
ᱦᱳᱭ! ᱚᱱᱮ ᱫᱟᱨᱮ ᱜᱟᱰᱟ, ᱡᱟᱦᱟᱸ ᱵᱚᱱ ᱞᱟᱜ, ᱚᱱᱟ ᱨᱮᱫᱚ ᱚᱱᱟ ᱨᱮᱫᱚ ᱟᱞᱮᱫᱚ ᱡᱷᱚᱛᱚ ᱦᱚᱲ ᱜᱮ ᱚᱱᱟ ᱨᱮ ᱫᱚ, ᱫᱷᱤᱨᱤ ᱜᱮ ᱞᱮ, ᱮᱢᱟᱜ ᱜᱮᱭᱟ ᱾ ᱟᱨ ᱪᱮᱛᱟᱱ ᱥᱮᱫ ᱫᱚ, ᱟᱹᱰᱤ ᱦᱚᱲ ᱜᱮ ᱱᱷᱟᱜ ᱤᱴᱟᱹ ᱠᱚ
ᱛᱮ ᱥᱮ, ᱦᱟᱥᱟ ᱠᱚᱛᱮ ᱠᱚ, ᱨᱟᱠᱟᱵ ᱜᱮᱭᱟ ᱾ ᱢᱮᱱᱠᱷᱟᱱ, ᱞᱟᱛ ᱛᱟᱨ ᱨᱮᱫᱚ, ᱟᱞᱮ ᱫᱚ ᱠᱮᱴᱮᱜ ᱞᱟᱹᱜᱤᱫ ᱫᱚ, ᱫᱷᱤᱨᱤ ᱜᱮᱞᱮ ᱮᱢᱟᱜ ᱜᱮᱭᱟ ᱾
ᱚᱻ ᱦᱚ ᱾
ᱦᱳᱭ, ᱦᱳᱭ ᱾ ᱟᱨ, ᱟᱞᱮ ᱟᱛᱳ ᱴᱚᱞᱟ ᱠᱚᱨᱮ ᱫᱚ, ᱮᱠᱷᱚᱱᱳ, ᱟᱹᱰᱤ ᱜᱟᱱ ᱜᱮ, ᱧᱮᱞᱚᱜᱼᱟ ᱾ ᱟᱯᱮ ᱥᱮᱫ ᱫᱚ, ᱢᱮᱱᱟᱜ ᱟᱥᱮ ᱵᱟᱝ? ᱡᱮ, ᱡᱟᱥ ᱛᱤ ᱠᱟᱭᱛᱮ, ᱮᱠᱷᱚᱱᱳ, ᱚᱱᱟ ᱴᱟᱞᱤ ᱚᱲᱟᱜ, ᱢᱮᱱᱟᱜ ᱜᱮᱭᱟ ᱾
ᱚᱻ, ᱟ ᱵᱟᱝ, ᱟᱞᱮ ᱚᱱᱟ ᱠᱚᱨᱮ ᱫᱚ, ᱱᱤᱛᱚᱜ ᱫᱚ, ᱴᱟᱞᱤ ᱚᱲᱟᱜ ᱫᱚ, ᱜᱚᱝᱠᱮ ᱧᱮᱧᱟᱢ ᱜᱮ, ᱵᱟᱝ ᱧᱮᱧᱟᱢᱚᱜ ᱾ ᱦᱳᱭᱛᱚ, ᱢᱟᱨᱮᱱᱟᱜ ᱡᱩᱫᱤ? ᱠᱳᱱᱳ, ᱠᱩᱴᱤᱨ ᱠᱚ ᱢᱮᱱᱟᱜ, ᱟᱠᱟᱜ ᱛᱟᱠᱚ ᱠᱷᱟᱱ, ᱢᱟᱨᱮᱱᱟᱜ ᱠᱚ, ᱟᱹᱣᱨᱤ ᱠᱚ ᱨᱟᱹᱯᱩᱫᱟ ᱾ ᱢᱮᱨᱚᱢ ᱠᱚᱠᱚ, ᱫᱚᱦᱚ ᱵᱟᱲᱟᱭᱮᱜ ᱠᱚᱣᱟ ᱾ ᱚᱱᱠᱟᱱᱟᱜ ᱠᱚ ᱢᱮᱱᱟᱜ ᱟᱠᱟᱫᱟ, ᱵᱟᱠᱷᱟᱱ, ᱴᱟᱞᱤ ᱱᱤᱛᱚᱜ ᱫᱚ, ᱚᱱᱠᱟ ᱫᱚ, ᱟᱞᱮ ᱚᱱᱟ ᱠᱚᱨᱮ ᱫᱚ, ᱥᱮ ᱨᱚᱠᱚᱢ ᱵᱟᱝ ᱧᱟᱢ ᱧᱟᱢᱚᱜ ᱜᱮᱭᱟ ᱾
ᱦᱟᱸ ᱟᱞᱮ ᱥᱟᱹᱨᱤ ᱠᱟᱛᱷᱟ ᱢᱮᱱᱛᱮᱫᱚ, ᱟᱞᱮᱭᱟᱜ ᱜᱮ, ᱡᱟᱦᱟᱸ ᱢᱤᱫᱴᱟᱱ, ᱵᱟᱨᱮᱱᱫᱟ ᱥᱮᱫ ᱨᱮ, ᱢᱤᱫ ᱴᱟᱱ, ᱟᱼᱦ ᱜᱟᱹᱭ ᱠᱟᱰᱟ ᱞᱟᱹᱜᱤᱫ, ᱚᱲᱟᱜ ᱞᱮ ᱵᱮᱱᱟᱣ ᱟᱠᱟᱜᱼᱟ ᱾ ᱚᱱᱟ ᱫᱚ, ᱴᱟᱞᱤ ᱛᱮᱜᱮ ᱞᱮ, ᱫᱟᱵ ᱟᱠᱟᱫ ᱜᱮᱭᱟ ᱾
ᱚᱻ ᱟᱪᱪ ᱪᱟ
ᱦᱳᱭ, ᱦᱳᱭ ᱾ ᱟᱫᱚ, ᱫᱚᱢᱮ ᱯᱟᱠᱟ ᱫᱟᱞᱟᱱ ᱫᱚ, ᱟᱞᱮ ᱟᱛᱳ ᱨᱮᱫᱚ ᱱᱷᱟᱜ, ᱵᱟᱹᱱᱩᱜ ᱜᱮᱭᱟ ᱾
ᱦᱮᱸᱼ, ᱦᱚᱸᱭ ᱾
ᱟᱞᱮ ᱫᱚ, ᱚᱱᱠᱟ ᱴᱤᱢᱮᱴ ᱵᱮᱥᱴᱟᱨ ᱥᱮ, ᱟᱵᱚᱟᱸᱝ ᱵᱩᱥᱩᱵ ᱯᱟᱞᱚᱭ ᱠᱚ ᱛᱮᱜᱮ ᱞᱮ, ᱵᱩᱥᱩᱵ ᱠᱚᱛᱮ ᱜᱮ, ᱫᱟᱞᱚᱵ ᱫᱚ, ᱢᱮᱱᱟᱜ ᱛᱟᱞᱮ ᱜᱮᱭᱟ ᱾
ᱟᱪᱪᱷᱟ ᱟᱫᱚ ᱚᱱᱟ ᱠᱚᱨᱮ ᱫᱚ ᱢᱟᱱᱮ ᱚᱱᱠᱟ ᱯᱨᱚᱥᱟᱥᱚᱱ ᱠᱚᱫᱚ ᱚᱱᱠᱟ ᱠᱳᱱᱳ ᱥᱩᱡᱳᱜᱽ ᱥᱩᱵᱤᱫᱷᱟ ᱵᱟᱠᱚ ᱮᱢᱚᱜ ᱜᱮᱭᱟ ᱥᱮ᱾
ᱥᱩᱡᱳᱜᱽ ᱥᱩᱵᱤᱫᱷᱟ ᱫᱚ ᱪᱮᱫ ᱵᱤᱱ ᱞᱟᱹᱭᱟ ᱢᱮᱱ ᱜᱟᱱᱚᱜᱼᱟ ᱟᱹᱰᱤᱜᱟᱱ ᱦᱚᱲ ᱜᱮᱠᱚ ᱧᱟᱢ ᱟᱠᱟᱫ ᱜᱮᱭᱟ ᱟᱨ ᱟᱹᱰᱤᱜᱟᱱ ᱦᱚᱲᱜᱮ ᱵᱟᱝᱠᱚ ᱧᱟᱢ ᱟᱠᱟᱫ ᱜᱮᱭᱟ᱾ ᱱᱚᱣᱟ ᱡᱟᱦᱟᱸ ᱱᱤᱭᱟᱹ ᱞᱟᱦᱟ ᱵᱟᱨ ᱟᱹᱰᱤᱜᱟᱱ ᱦᱚᱲᱟᱜ ᱜᱮ ᱚᱵᱚᱥᱳᱭ ᱴᱟᱠᱟ ᱠᱚᱫᱚ, ᱚᱱᱟ ᱡᱟᱦᱟᱸ ᱚᱻ ᱯᱨᱚᱛᱛᱮᱠᱴᱤ ᱯᱚᱨᱤᱵᱟᱨ ᱜᱮᱠᱚ ᱥᱮ ᱯᱨᱚᱛᱛᱮᱠᱴᱤ ᱥᱚᱝᱥᱟᱨ ᱨᱮᱜᱮ ᱠᱚ ᱮᱢᱚᱜ ᱠᱟᱱ ᱛᱟᱦᱮᱸᱫ ᱛᱚ ᱢᱤᱫᱴᱟᱝ ᱠᱟᱛᱮᱫ ᱚᱲᱟᱜ᱾
ᱦᱮᱸ ᱦᱩᱸ ᱦᱩᱸ,
ᱦᱳᱭ ᱟᱫᱚ ᱟᱹᱰᱤ ᱜᱟᱱ ᱦᱚᱲ ᱜᱮᱠᱚ ᱧᱟᱢ ᱟᱠᱟᱫ ᱜᱮᱭᱟ, ᱢᱮᱱᱠᱷᱟᱱ ᱞᱟᱹᱭ ᱜᱟᱱᱚᱜᱼᱟ ᱡᱮ ᱥᱟᱱᱟᱢ ᱦᱚᱲ ᱟᱛᱳ ᱴᱚᱞᱟ ᱨᱮᱱ ᱥᱟᱱᱟᱢ ᱦᱚᱲ ᱫᱚ ᱦᱟᱸᱜ ᱥᱮ ᱥᱟᱱᱟᱢ ᱥᱚᱝᱥᱟᱨ ᱨᱮᱫᱚ ᱨᱮᱱ ᱦᱚᱲ ᱠᱚᱫᱚ ᱦᱟᱸᱜ ᱵᱟᱝᱠᱚ ᱧᱟᱢ ᱟᱠᱟᱫ ᱜᱮᱭᱟ᱾
ᱚᱻ
ᱦᱳᱭ ᱦᱳᱭ ᱟᱪᱪᱷᱟ ᱤᱭᱟᱹ ᱟᱸᱡᱚᱢ ᱟᱜᱼᱟ ᱞᱤᱧ ᱟᱸᱡᱚᱢ ᱫᱚ ᱵᱟᱝ ᱢᱟᱱᱮ ᱢᱤᱫᱴᱮᱱ ᱠᱟᱛᱷᱟ ᱠᱩᱞᱤ ᱵᱟᱲᱟᱭ ᱡᱚᱝ ᱥᱟᱱᱟᱭᱮᱫ ᱞᱤᱧᱟᱹ? ᱡᱮ ᱟᱯᱮ ᱥᱮᱫ ᱫᱚ ᱚᱱᱟ ᱟᱵᱚᱣᱟᱜ ᱥᱟ ᱛᱟᱲ ᱥᱟᱶᱛᱟ ᱨᱮᱱᱟᱜ ᱥᱮ ᱥᱟᱱᱛᱟᱲ ᱥᱚᱢᱟᱡᱽ ᱨᱮᱱᱟᱜ ᱫᱚ ᱪᱮᱫ ᱠᱚ ᱢᱟᱱᱮ, ᱯᱚᱨᱚᱵᱽ ᱠᱚᱫᱚ ᱯᱮ ᱢᱟᱱᱟᱣ ᱵᱟᱛᱟᱣ ᱛᱟᱵᱚᱱ ᱜᱮᱭᱟ?
ᱟ ᱟᱞᱮ ᱱᱚᱣᱟ ᱠᱚᱨᱮ ᱫᱚ ᱮᱭ ᱡᱮᱢᱚᱱ, ᱵᱟᱦᱟ, ᱥᱚᱦᱨᱟᱭ ᱛᱟᱨᱯᱚᱨ ᱯᱚᱨᱚᱵᱽ ᱠᱚ ᱦᱩᱭ ᱵᱟᱲᱟᱜ ᱜᱮᱭᱟ, ᱛᱟᱨᱯᱚᱨ
ᱢᱟᱜ ᱢᱚᱲᱮ ᱢᱟᱜ ᱢᱚᱲᱮ ᱵᱷᱟᱹᱜᱤ ᱴᱷᱤᱠ ᱦᱩᱭᱩᱜ ᱜᱮᱭᱟ᱾
ᱦᱳᱭ ᱟᱯᱮ ᱚᱱᱟ ᱟᱸᱡᱚᱢ ᱟᱠᱟᱜ ᱟᱹᱞᱤᱧ ᱚᱱᱟ ᱦᱳᱭ ᱚᱱᱟ ᱥᱤᱞᱫᱟᱹ ᱡᱷᱟᱲᱜᱨᱟᱢ ᱫᱤᱥᱚᱢ ᱫᱚ ᱱᱟᱦᱟᱸᱜ, ᱢᱟᱜ ᱢᱚᱬᱮ ᱫᱚ ᱡᱟᱹᱥᱛᱤ ᱠᱟᱭ ᱛᱮᱜᱮ ᱯᱮ ᱯᱩᱡᱟᱹ ᱯᱟᱥᱟᱜ ᱜᱮᱭᱟ᱾
ᱮᱠᱫᱚᱢ ᱠᱷᱩᱵᱽ ᱡᱟᱹᱥᱛᱤ ᱜᱮ,
ᱦᱳᱭ ᱵᱟᱦᱟ ᱫᱚ ᱱᱟᱦᱟᱸᱜ ᱩᱱᱟᱹᱜ ᱫᱚ ᱵᱟᱝᱯᱮ ᱵᱟᱦᱟᱜᱼᱟ ᱛᱚ ᱟᱞᱮ, ᱟᱞᱮ ᱱᱚᱣᱟ ᱫᱤᱥᱚᱢ ᱢᱟᱱ ᱫᱤᱥᱚᱢ ᱫᱚ ᱱᱟᱦᱟᱸᱜ ᱡᱟᱹᱥᱛᱤ ᱠᱟᱭᱛᱮ ᱢᱟᱜᱽ ᱢᱚᱬᱮ ᱫᱚ ᱵᱟᱞᱮ ᱢᱟᱜᱽ ᱢᱚᱬᱮ ᱜᱮᱭᱟ᱾ ᱢᱟᱱᱮ ᱜᱚᱴ ᱴᱟ ᱟᱛᱳ ᱴᱚᱞᱟᱮᱱ ᱦᱚᱲᱜᱮ ᱵᱟᱦᱟ ᱜᱮᱞᱮ ᱵᱟᱦᱟᱜ ᱜᱮᱭᱟ᱾
ᱚᱻ ᱟᱫᱚ ᱢᱟᱱᱮ ᱵᱟᱦᱟ ᱜᱮ ᱵᱷᱟᱹᱜᱤ ᱞᱮᱠᱟ ᱯᱮ, ᱵᱷᱟᱹᱜᱤ ᱞᱮᱠᱟ ᱯᱮ ᱠᱚᱨᱟᱣ ᱜᱮᱭᱟ ᱛᱚ ᱵᱟᱦᱟ ᱜᱮ᱾
ᱦᱳᱭ ᱵᱟᱦᱟᱜ ᱜᱮ ᱠᱟᱹᱴᱤᱡ ᱨᱟᱹᱥᱠᱟᱹ ᱥᱟᱞᱟᱜ ᱞᱮ ᱠᱚᱨᱟᱣ ᱜᱮᱭᱟ ᱠᱚᱨᱟᱣ ᱫᱚ᱾
ᱯᱮᱲᱟ ᱠᱚᱯᱮ ᱞᱟᱹᱭ ᱟᱠᱚ ᱜᱮᱭᱟ, ᱯᱮᱲᱟ ᱠᱚᱯᱮ ᱞᱟᱹᱭ ᱟᱠᱚ ᱜᱮᱭᱟ?
ᱦᱳᱭ ᱦᱳᱭ ᱡᱟᱦᱟᱸ ᱟᱵᱚᱣᱟᱜ ᱵᱟᱦᱟ ᱥᱚᱦᱚᱨᱟᱭ ᱢᱟ ᱛᱚ ᱢᱟᱨᱟᱝ ᱯᱚᱨᱚᱵᱽ ᱠᱟᱱ ᱛᱟᱵᱚᱱ ᱚᱱᱟᱨᱮ, ᱮᱸ ᱫᱟᱹᱭ-ᱛᱮᱧᱟᱝ ᱦᱟᱛᱚᱢ ᱠᱩᱢᱟᱹᱝ ᱠᱚᱫᱚ ᱱᱮᱣᱛᱟ ᱠᱟᱛᱮᱫ ᱫᱚᱞᱮ ᱟᱹᱜᱩ ᱠᱚᱜᱮᱭᱟ᱾ ᱟ ᱟᱨ ᱱᱚᱣᱟ ᱠᱤᱱ ᱢᱟᱨᱟᱝ ᱯᱚᱨᱚᱵᱽ ᱵᱮᱜᱚᱨ ᱦᱚᱸ ᱟᱨ ᱢᱤᱫ ᱡᱟᱦᱟᱸ ᱢᱮᱱᱟᱜᱼᱟ ᱟᱞᱮᱥᱮᱫ ᱫᱚ ᱠᱟᱨᱟᱢ ᱯᱚᱨᱚᱵᱽ, ᱠᱟᱨᱟᱢ ᱯᱚᱨᱚᱵᱽ ᱵᱮᱱ ᱟᱸᱡᱚᱢ ᱵᱟᱲᱟ ᱟᱠᱟᱜᱼᱟ?
ᱟᱸᱡᱚᱢ ᱠᱟᱫᱟᱞᱤᱧ ᱠᱤᱱᱛᱩ ᱟᱞᱮ ᱚᱱᱟ ᱠᱚᱨᱮ ᱫᱚ ᱵᱟᱝ ᱦᱩᱭ ᱵᱟᱲᱟᱜ ᱜᱮᱭᱟ ᱛᱚ, ᱚᱱᱟ ᱠᱷᱟᱹᱛᱤᱨ ᱵᱟᱹᱞᱤᱧ ᱵᱟᱲᱟᱭᱟ ᱪᱮᱫ ᱞᱮᱠᱟ ᱠᱚ ᱵᱚᱸᱜᱟᱜ ᱜᱮᱭᱟ ᱟᱨ ᱟᱵᱚ ᱥᱟᱱᱛ ᱛᱟᱲ ᱠᱤ ᱠᱚ ᱵᱚᱸᱜᱟᱜ ᱜᱮᱭᱟ ᱠᱟᱨᱟᱢ?
ᱮᱠᱫᱚᱢ ᱮᱠᱫᱚᱢ ᱠᱚ ᱵᱚᱸᱜᱟᱜᱼᱟ᱾
ᱚᱻ ᱛᱟᱦᱚᱞᱮ ᱵᱟᱹᱞᱤᱧ ᱵᱟᱲᱟᱭᱟ ᱟᱹᱞᱤᱧ ᱫᱚ ᱟᱨ ᱟᱞᱮ ᱱᱚᱣᱟ ᱠᱚᱨᱮ
ᱠᱟᱱᱟ ᱠᱟᱨᱟᱢ ᱵᱚᱸᱜᱟ ᱫᱚ ᱟᱵᱚᱣᱟᱜ ᱠᱟᱱ ᱜᱮᱭᱟ ᱟᱵᱚᱨᱮᱱ ᱡᱟᱦᱟᱸᱭ ᱠᱩᱨᱢᱩ ᱫᱷᱩᱨᱢᱩ, ᱦᱳᱭᱛᱳ ᱯᱟᱲᱦᱟᱣ ᱠᱚᱨᱮ ᱵᱮᱱ ᱟᱸᱡᱚᱢ ᱵᱟᱲᱟ ᱟᱠᱟᱫ ᱜᱮᱭᱟ ᱩᱱᱠᱤᱱ ᱜᱮ, ᱠᱟᱨᱟᱢ ᱵᱚᱸᱜᱟ ᱫᱚ ᱯᱳᱭᱞᱳ ᱠᱤᱱ ᱫᱮᱵᱟ ᱥᱮᱵᱟᱫᱮ ᱛᱟᱦᱮᱸᱫ ᱥᱮ ᱩᱱᱠᱤᱱ ᱜᱮ, ᱠᱟᱨᱟᱢ ᱮᱸ ᱯᱩᱡᱟᱹ ᱥᱮ ᱠᱟᱨᱟᱢ ᱤᱭᱟᱹ ᱫᱚᱠᱤᱱ ᱮᱦᱚᱵ ᱞᱮᱫᱟ, ᱛᱚ ᱚᱱᱟ ᱠᱚ ᱚᱻ ᱯᱚᱨᱮ ᱠᱷᱚᱱᱜᱮ ᱟᱞᱮᱨᱮᱱ ᱦᱟᱯᱲᱟᱢ ᱠᱚᱜᱮ, ᱟᱹᱰᱤ ᱟᱹᱻᱰᱤ ᱫᱤᱱ ᱠᱷᱚᱱ ᱥᱮᱫᱟᱭ ᱠᱷᱚᱱᱟᱜ ᱜᱮ ᱟᱞᱮ ᱟᱹᱛᱩ ᱴᱚᱞᱟ ᱨᱮᱠᱚ ᱠᱚᱨᱮ ᱫᱚᱞᱮ ᱢᱟᱱᱟᱣ ᱵᱟᱛᱟᱣ ᱜᱮᱭᱟ ᱾ ᱵᱤᱥᱮᱥ ᱠᱟᱭᱛᱮ ᱱᱚᱣᱟ ᱟᱞᱮ ᱡᱟᱦᱟᱸ ᱢᱟᱱ ᱫᱤᱥᱚᱢ ᱞᱮ ᱯᱟᱲᱟᱜ ᱠᱟᱱᱟ, ᱱᱚᱣᱟ ᱢᱟᱱ ᱫᱤᱥᱚᱢ ᱨᱮᱱᱟᱜ ᱥᱟᱱᱟᱢ ᱴᱚᱴᱷᱟ ᱨᱮ ᱥᱮ ᱥᱟᱱᱟᱢ ᱟᱛᱩ ᱨᱮᱜᱮ ᱠᱟᱨᱟᱢ ᱯᱚᱨᱚᱵᱽ ᱫᱚ ᱟᱹᱰᱤ ᱨᱟᱹᱥᱠᱟᱹ ᱥᱟᱶ ᱞᱟᱜ ᱞᱮ ᱢᱟᱱᱟᱣ ᱵᱟᱛᱟᱣ ᱜᱮᱭᱟ ᱾
ᱚᱻ ᱟᱪᱪᱷᱟ, ᱟᱫᱚ ᱟᱹᱞᱤᱧ ᱫᱚ ᱦᱟᱜ ᱵᱟᱹᱞᱤᱧ ᱧᱮᱞ ᱵᱟᱲᱟ ᱠᱟᱫᱟ ᱪᱮᱫ ᱞᱮᱠᱟ ᱦᱩᱭᱩᱜ ᱜᱮᱭᱟ, ᱚᱱᱟᱛᱮ ᱵᱟᱹᱞᱤᱧ ᱵᱟᱲᱟᱭᱟ ᱩᱱᱟᱹᱜ ᱫᱚ ᱦᱟᱸᱜ ᱠᱟᱨᱟᱢ ᱫᱚ ᱦᱟᱸᱜ ᱾ ᱟᱸᱡᱚᱢ ᱵᱟᱲᱟ ᱟᱠᱟᱜ ᱜᱮᱭᱟᱞᱤᱧ ᱦᱟᱸᱜ ᱚᱝᱠᱟ ᱜᱟᱛᱮ ᱠᱚᱴᱷᱮᱱ ᱾
ᱦᱳᱭ ᱦᱳᱭ ᱾ ᱵᱟ ᱟᱹᱞᱤᱧ ᱦᱚᱸ ᱱᱚᱣᱟ ᱫᱚ ᱵᱟᱲᱟᱭ ᱜᱮᱭᱟᱞᱤᱧ ᱵᱟᱝᱢᱟ ᱠᱟᱨᱟᱢ ᱯᱚᱨᱚᱵᱽ ᱫᱚ ᱡᱮ ᱟᱞᱮ ᱱᱚᱣᱟ ᱠᱚᱨᱮᱜᱮ ᱦᱩᱭᱩᱜ ᱜᱮᱭᱟ, ᱟᱞᱮ ᱱᱚᱣᱟ ᱠᱚᱨᱮᱜᱮ ᱯᱨᱚᱛᱮᱠᱴᱤ ᱢᱟᱱᱮ ᱥᱟᱱᱟᱢ ᱟᱹᱛᱩ ᱨᱮᱜᱮ ᱦᱩᱭᱩᱜ ᱜᱮᱭᱟ ᱾ ᱮᱴᱟᱜ ᱠᱚᱨᱮ ᱫᱚ ᱱᱟᱦᱟᱜ ᱚᱱᱠᱟᱱ ᱧᱩᱢ ᱩᱨᱩᱢ ᱟᱹᱛᱩ ᱠᱚᱜᱮ ᱦᱩᱭᱩᱜᱼᱟ, ᱵᱟᱝᱠᱷᱟᱱ ᱫᱚᱢᱮ ᱮᱠᱴᱟ ᱫᱚ ᱵᱟᱭ ᱦᱩᱭᱩᱜ ᱜᱮᱭᱟ ᱾
ᱚᱸ ᱟᱨ ᱱᱚᱜᱼᱚᱭ ᱚᱢᱵᱚᱵᱚᱛᱤ ᱥᱚᱢᱚᱭ ᱡᱮ ᱨᱚᱡᱚ ᱥᱮ ᱪᱮᱫ ᱯᱚᱨᱚᱵᱽ ᱠᱚ ᱞᱟᱹᱭ ᱜᱮᱭᱟ?
ᱵᱟ ᱟᱞᱮ ᱫᱚ ᱨᱚᱡᱚ ᱢᱚᱡᱚ ᱫᱚ ᱵᱟᱝ ᱟᱞᱮ ᱫᱚ ᱟᱢᱵᱟᱵᱚᱛᱤ ᱯᱚᱨᱚᱵᱽ ᱜᱮᱞᱮ ᱢᱟᱱᱟᱣ ᱵᱟᱛᱟᱣ ᱜᱮᱭᱟ ᱾
ᱦᱮᱸ ᱟᱞᱮ ᱦᱚᱸ ᱚᱱᱟᱜᱮ, ᱠᱤᱱᱛᱩ ᱟᱹᱞᱤᱧ ᱤ ᱠᱚᱫᱽᱫᱤᱱ ᱫᱷᱚᱨᱤ ᱟᱹᱞᱤᱧ ᱟᱸᱡᱚᱢ ᱠᱮᱫᱟ ᱚᱱᱟ ᱫᱚ ᱩᱲᱤᱥᱟ ᱥᱮᱫ ᱠᱚ ᱢᱟᱱᱟᱣ ᱜᱮᱭᱟ ᱪᱮᱫᱟᱜ ᱢᱟᱱᱮ ᱡᱟᱦᱟᱸ ᱟᱵᱚ ᱚᱢᱵᱚᱵᱚᱛᱤ ᱚᱸ ᱠᱟᱱ ᱴᱟᱭᱤᱯ ᱜᱮ ᱩᱝᱠᱩ ᱚᱱᱟ ᱨᱚᱡᱟ ᱥᱮ ᱨᱚᱡᱚ ᱠᱚ ᱞᱟᱹᱭ ᱜᱮᱭᱟ ᱡᱟᱭᱦᱳᱠ ᱾
ᱚᱸ ᱨᱚᱡᱟ ᱫᱚ ᱵᱟ ᱨᱚᱡᱚ ᱠᱚ ᱞᱟᱹᱭᱟ, ᱦᱳᱭ ᱟᱹᱞᱤᱧ ᱦᱚᱞᱤᱧ ᱟᱸᱡᱚᱢ ᱵᱟᱲᱟ ᱟᱠᱟᱫ ᱡᱷᱟᱲ ᱠᱷᱚᱸᱰ ᱥᱮ ᱚᱲᱤᱥᱟ ᱯᱚᱱᱚᱛ ᱠᱚᱨᱮ ᱟᱹᱰᱤ ᱜᱟᱱ ᱡᱟᱭᱜᱟ ᱨᱮᱥᱮ ᱯᱨᱟᱭ ᱥᱟᱱᱟᱢ ᱴᱚᱴᱷᱟ ᱞᱮᱠᱟᱱᱟᱜ ᱡᱟᱭᱜᱟ ᱨᱮᱜᱮ ᱚᱱᱟ ᱨᱚᱡᱚ ᱯᱚᱨᱚᱵᱽ ᱫᱚ ᱢᱟᱱᱮ ᱟᱢᱵᱟᱵᱚᱛᱤ ᱜᱮ ᱡᱟᱹᱱᱤᱡ ᱨᱚᱡᱚ ᱥᱮ ᱮ ᱜᱮᱠᱚ ᱢᱮᱛᱟᱜᱼᱟ ᱥᱮ?
ᱦᱮᱸ ᱢᱚᱱᱚ
ᱥᱮ ᱵᱚᱸᱜᱟ ᱵᱩᱨᱩ ᱜᱮ ᱵᱷᱤᱱᱟᱹ ᱞᱮᱠᱟ ᱜᱮᱛᱟ ᱠᱚᱣᱟ ᱪᱮᱫ ᱞᱮᱠᱟ ᱵᱤᱱ ᱞᱟᱹᱭ ᱠᱮᱜᱼᱟ ᱟᱹᱞᱤᱧ ᱦᱚᱸ ᱵᱟᱹᱞᱤᱧ ᱧᱮᱞ ᱟᱠᱟᱫᱟ ᱾ ᱟᱫᱚ ᱟᱸᱡᱚᱢ ᱨᱮᱜᱮ ᱟᱸᱡᱚᱢ ᱟᱠᱟᱫᱟ ᱡᱮ ᱵᱟᱝᱢᱟ ᱚᱱᱛᱮ ᱫᱚ ᱨᱚᱡᱚ ᱯᱚᱨᱚᱵᱽ ᱠᱚ ᱢᱟᱱᱟᱣ ᱵᱟᱛᱟᱣ ᱜᱮᱭᱟ ᱾
ᱦᱮᱸ ᱾
ᱦᱳᱭ ᱦᱳᱭ, ᱟᱨ ᱟᱸᱡᱚᱢ ᱵᱟᱲᱟᱶ ᱠᱟᱜᱼᱟ ᱞᱤᱧ ᱢᱟᱱᱮ ᱟᱹᱰᱤ ᱜᱟᱱ ᱴᱚᱴᱷᱟ ᱠᱚᱨᱮ ᱜᱮ ᱥᱟᱻ ᱪᱮᱫ ᱠᱚ ᱢᱮᱱᱟ ᱥᱚᱨᱦᱟᱭ ᱫᱚ ᱱᱟᱦᱟᱜ ᱥᱟᱠᱨᱟᱛ ᱨᱮᱠᱚ ᱥᱚᱨᱦᱟᱭᱚᱜ ᱜᱮᱭᱟ ᱾
ᱵᱟᱝᱟ ᱟᱞᱮ ᱫᱚ ᱥᱚᱦᱨᱟᱭ ᱫᱚ ᱦᱟᱸᱜ ᱚᱱᱟ ᱥᱚᱦᱨᱟᱭ
ᱢᱟᱱᱮ ᱡᱟᱦᱟᱸ ᱟᱵᱚᱣᱟᱜ ᱟᱸ ᱥᱚᱨᱦᱟᱭ ᱵᱚᱸᱜᱟ ᱢᱮᱱᱟᱜ ᱛᱟᱵᱚᱱ ᱩᱱ ᱜᱮᱯᱮ ᱵᱚᱸᱜᱟ ᱵᱩᱨᱩᱭ ᱠᱮᱭᱟ? ᱦᱳᱭ ᱟᱹᱞᱤᱧ ᱫᱚ ᱱᱟᱦᱟ ᱦᱟᱱᱟ ᱚᱱᱟ ᱪᱮᱫ ᱠᱚ ᱢᱮᱱᱟ ᱰᱩᱢᱠᱟᱹ ᱥᱮ ᱱᱚᱣᱟ ᱡᱷᱟᱲᱠᱷᱚᱸᱰ ᱯᱚᱱᱚᱛ ᱨᱮᱱᱟᱜ ᱰᱩᱢᱠᱟᱹ ᱵᱮᱱ ᱟᱸᱡᱚᱢ ᱟᱠᱟᱫᱟ ᱜᱮᱭᱟ, ᱦᱳᱭ ᱚᱱᱮ ᱚᱱᱛᱮ ᱞᱤᱧ ᱟᱸᱡᱚᱢᱟ ᱠᱟᱜᱼᱟ ᱵᱟᱝᱢᱟ ᱯᱩᱥ ᱵᱚᱸᱜᱟ ᱠᱚ ᱥᱚᱨᱦᱟᱭᱚᱜ ᱜᱮᱭᱟ ᱾
ᱚ ᱟᱪᱪᱷᱟ ᱾
ᱟᱫᱚ ᱟᱞᱮ ᱦᱚᱸ ᱦᱟᱸᱜ ᱱᱚᱣᱟ ᱥᱚᱦᱨᱟᱭ ᱵᱚᱸᱜᱟ ᱜᱮᱞᱮ ᱥᱚᱨᱦᱟᱭᱚᱜ ᱜᱮᱭᱟ ᱡᱚᱦᱟᱸ ᱡᱟᱦᱟᱸ ᱟᱵᱚᱣᱟᱜ ᱱᱚᱣᱟ ᱠᱟᱞᱤᱯᱩᱡᱟᱹ!
ᱦᱮᱸ ᱦᱮᱸ ᱦᱮᱸ ᱾
ᱟᱵᱚᱣᱟᱜ ᱫᱚ ᱵᱟᱝ ᱢᱟᱱᱮ ᱪᱷᱟᱛᱤᱠ ᱠᱚᱣᱟᱜ ᱡᱟᱦᱟᱸ ᱠᱟᱞᱤᱯᱩᱡᱟᱹ ᱚᱱᱟ ᱨᱮᱜᱮ ᱟᱵᱚ ᱩᱸ ᱩᱱᱜᱮ ᱟᱞᱮ ᱦᱚᱸᱞᱮ ᱥᱚᱨᱦᱟᱭᱚᱜ ᱜᱮᱭᱟ ᱾ ᱛᱟᱦᱚᱞᱮ ᱥᱚᱨᱦᱟᱭ ᱠᱚ ᱪᱮᱫ ᱟᱹᱰᱤ ᱨᱟᱹᱥ ᱠᱟᱹ ᱥᱟᱞᱟᱜ ᱜᱮᱯᱮ ᱢᱟᱱᱟᱣ ᱵᱟᱛᱟᱣ ᱜᱮᱭᱟ?
ᱟᱫᱚ ᱟᱞᱮ ᱫᱚ ᱠᱟᱹᱴᱤᱡ ᱦᱚᱸᱜᱼᱚᱭ ᱵᱟᱡᱟᱨ ᱥᱮᱜ ᱨᱮ ᱢᱮᱱᱟᱜ ᱟᱠᱟᱫ ᱞᱮᱭᱟ ᱛᱚ, ᱚᱱᱟ ᱠᱷᱟᱹᱛᱤᱨ ᱱᱚᱣᱟ ᱠᱚᱨᱮ ᱫᱚ ᱥᱮᱨᱚᱠᱚᱢ ᱰᱟᱝᱨᱤ ᱠᱚᱦᱚᱸ ᱵᱟᱹᱪᱩᱜ ᱟᱠᱟᱫ ᱠᱚᱣᱟ ᱟᱨ ᱡᱮ ᱡᱟᱨ ᱥᱚᱨᱦᱟᱭ ᱠᱚᱨᱮ ᱫᱤᱥᱚᱢ ᱠᱚ ᱪᱟᱞᱟᱜ ᱜᱮᱭᱟ ᱾ ᱥᱮᱭ ᱡᱚᱱᱱᱚ ᱟᱫᱚ ᱚᱱᱟ ᱠᱚᱫᱚ ᱦᱟᱸᱜ ᱢᱟᱱᱟᱣ ᱠᱚᱫᱚ ᱵᱟᱝ ᱦᱩᱭᱩᱜ ᱜᱮᱭᱟ, ᱟᱫᱚ ᱡᱮ ᱡᱟᱨ ᱦᱟᱸᱜ ᱫᱤᱥᱚᱢ ᱠᱚᱨᱮ ᱵᱚᱸᱜᱟᱜ ᱵᱚᱸᱜᱟ ᱵᱩᱨᱩᱜ ᱜᱮᱭᱟ ᱠᱚᱛᱚ ᱵᱚᱝᱥᱚ ᱨᱮᱱᱟᱜ ᱯᱩᱡᱟᱹ, ᱚᱱᱟ ᱠᱚᱨᱮ ᱠᱚ ᱪᱟᱨᱟᱣ ᱵᱟᱲᱟᱜ ᱜᱮᱭᱟ ᱚᱱᱟ ᱠᱷᱟᱹᱛᱤᱨ ᱜᱮ ᱟᱨ ᱵᱟᱠᱷᱟᱱ ᱚᱲᱟᱜ ᱠᱚᱨᱮ ᱵᱚᱸᱜᱟ ᱵᱟᱲᱟ ᱦᱩᱭᱩᱜ ᱜᱮᱭᱟ ᱚᱱᱟ ᱠᱚᱜᱮ᱾ ᱥᱮᱨᱚᱠᱚᱢ ᱫᱷᱩᱢ ᱫᱷᱟᱢ ᱟᱛᱮ ᱫᱚ ᱦᱟᱸᱜ ᱵᱟᱝ ᱢᱟᱱᱟᱣ ᱦᱩᱭᱩᱜ ᱜᱮᱭᱟ, ᱯᱟᱥᱟᱯᱟᱥᱤ ᱟᱹᱛᱩ ᱠᱚᱨᱮ ᱫᱚ ᱦᱟᱸᱜ ᱦᱩᱭᱩᱜ ᱜᱮᱭᱟ ᱪᱟᱞᱟᱣ ᱵᱟᱲᱟ ᱦᱩᱭ ᱠᱟᱱᱟ᱾
ᱱᱚᱶᱟ ᱮᱠᱫᱚᱢ ᱟᱞᱮ ᱟᱹᱛᱩ ᱨᱮᱫᱚ ᱱᱟᱦᱟᱜ ᱟᱞᱮ ᱦᱚᱸ ᱯᱩᱨᱟᱹ ᱢᱟᱱᱮ ᱮᱸ ᱰᱟᱝᱨᱤ ᱠᱟᱰᱟ ᱦᱚᱸᱞᱮ ᱠᱷᱩᱱᱴᱟᱹᱣ ᱠᱚᱜᱮᱭᱟ ᱟᱹᱰᱤ ᱡᱟᱸᱠ ᱥᱟᱸᱦᱟᱜ ᱜᱮᱞᱮ ᱢᱟᱱᱟᱣ ᱵᱟᱛᱟᱣ ᱜᱮᱭᱟ ᱱᱚᱣᱟ ᱟᱵᱚᱣᱟᱜ ᱥᱚᱦᱨᱟᱭ ᱯᱚᱨᱚᱵᱽ ᱫᱚ ᱟᱵᱚᱣᱟᱜ ᱫᱚ ᱢᱟᱱᱮ ᱥᱚᱵ ᱛᱷᱮᱠᱮ ᱢᱟᱨᱟᱝ ᱯᱚᱨᱚᱵᱽ ᱵᱚᱞᱛᱮ ᱫᱚ ᱚᱱᱟ ᱠᱟᱱ ᱛᱟᱵᱚᱱ ᱜᱮᱭᱟ ᱛᱚ᱾ ᱚᱱᱟᱫᱚ ᱟᱹᱰᱤ ᱡᱟᱸᱠ ᱥᱟᱺᱦᱤᱡ ᱜᱮ ᱢᱚᱬᱮ ᱥᱤᱧ ᱢᱚᱬᱮ ᱧᱤᱫᱟᱹ ᱜᱮ ᱥᱟᱹᱨᱤ ᱥᱟᱹᱨᱤ ᱜᱮᱞᱮ ᱨᱟᱹᱥᱠᱟᱹᱭ ᱜᱮᱭᱟ ᱟᱞᱮ ᱫᱚ᱾ ᱮᱛᱚᱦᱚᱵ ᱫᱤᱱ ᱠᱷᱚᱱᱟᱜ ᱜᱮ᱾
ᱚᱻ
ᱦᱳᱭ ᱦᱳᱭ᱾
ᱟᱨ
ᱦᱮᱸᱞ ᱢᱟ ᱞᱟᱹᱭ ᱵᱤᱱ᱾
ᱮᱸ ᱪᱮᱫ ᱞᱤᱧ ᱞᱟᱹᱭᱟ?
ᱛᱟᱦᱚᱞᱮ ᱟᱵᱤᱱ ᱫᱚ ᱚᱠᱟᱴᱟᱜ ᱢᱟᱱᱮ ᱛᱮᱵᱮᱱ ᱚᱞᱚᱜ ᱠᱟᱱ ᱛᱮ ᱦᱤᱛᱚᱜ ᱫᱚ?
ᱟᱹᱞᱤᱧ ᱫᱚ ᱦᱟᱸᱜ ᱟᱵᱚᱣᱟᱜ ᱪᱤᱠᱤ ᱛᱮᱫᱚ ᱵᱟᱝᱜᱮ ᱟᱹᱞᱤᱧ ᱫᱚ ᱚᱱᱟ ᱵᱷᱩᱜᱳᱞ ᱛᱮ᱾
ᱚ ᱡᱟᱠ ᱜᱮ ᱵᱷᱩᱜᱳᱞ ᱛᱮᱵᱮᱱ ᱯᱟᱲᱦᱟᱜ ᱠᱟᱱᱟ ᱚᱱᱟ ᱦᱚᱸ ᱟᱹᱰᱤ ᱱᱟᱯᱟᱭ᱾
ᱦᱮᱸ ᱡᱷᱚᱛᱚ ᱜᱮ ᱱᱟᱯᱟᱭ ᱜᱮᱭᱟ ᱮᱵᱟᱨ ᱞᱟᱦᱟ ᱥᱮᱫ ᱯᱟᱭ ᱛᱮ ᱪᱟᱞᱟᱣ ᱤᱫᱤ ᱞᱮᱱᱠᱷᱟᱱ ᱜᱮ᱾
ᱦᱳᱭ ᱦᱳᱭ ᱦᱳᱭ ᱯᱟᱲᱦᱟᱣ ᱫᱟᱲᱮᱭᱟᱜ
ᱦᱮᱸ ᱦᱮᱸ, ᱦᱮᱸ᱾
ᱦᱳᱭ ᱛᱚ᱾